ᱦᱮᱞᱳ ᱾
ᱦᱮᱞᱳ ᱾
ᱡᱚᱦᱟᱨ ᱜᱮ ᱾
ᱦᱮᱸ ᱡᱚᱦᱟᱨ ᱜᱮ ᱨᱚᱲ ᱟᱧᱡᱚᱢᱚᱜ ᱠᱟᱱᱟ?
ᱦᱳᱭ ᱟᱧᱡᱚᱢᱚᱜ ᱠᱟᱱᱟ, ᱟᱹᱞᱤᱧᱟᱜ ᱨᱚᱲ ᱟᱧᱡᱚᱢᱚᱜ ᱠᱟᱱᱟ?
ᱦᱮᱸ ᱟᱧᱡᱚᱢᱚᱜ ᱠᱟᱱᱟ, ᱛᱟᱦᱞᱮ ᱪᱮᱫ ᱠᱚ ᱪᱤᱠᱟᱹ ᱵᱟᱲᱟᱭᱮᱫᱼᱟ?
ᱪᱮᱫ ᱦᱚᱸ ᱵᱟᱝ, ᱱᱚᱜᱼᱚᱭ ᱡᱟᱹᱯᱤᱫ ᱞᱟᱹᱜᱤᱫ ᱞᱮ ᱾ ᱦᱳᱭ ᱡᱚᱢ ᱠᱮᱫᱟᱞᱮ ᱮᱱᱟᱱ ᱟᱹᱭᱩᱵ ᱛᱚᱨᱟ ᱨᱮᱜᱮ ᱟᱞᱮ ᱾ ᱤᱭᱟᱹ ᱫᱚ ᱱᱚᱸᱰᱮ ᱫᱚ ᱞᱟᱦᱟ ᱨᱮᱞᱮ ᱡᱚᱢᱟ ᱾
ᱚ ᱞᱟᱦᱟ ᱨᱮᱜᱮᱯᱮ ᱡᱚᱢᱟ ᱵᱟᱝ?
ᱦᱳᱭ ᱟᱹᱛᱩ ᱫᱤᱥᱚᱢ ᱨᱮᱫᱚ ᱞᱟᱦᱟ ᱨᱮᱜᱮ ᱵᱚᱱ ᱡᱚᱢᱫᱚ ᱚᱱᱟ ᱠᱷᱟᱹᱛᱤᱨ ᱞᱟᱦᱟ ᱨᱮᱞᱮ ᱡᱚᱢᱟ ᱾
ᱦᱮᱸ ᱛᱟᱦᱞᱮ ᱟᱯᱮ ᱥᱮᱫ ᱫᱚ ᱫᱟᱜ ᱵᱟᱲᱟᱭ ᱫᱟᱭ ᱥᱮ ᱵᱟᱝ?
ᱫᱟᱜ ᱜᱮ ᱰᱩᱵᱟᱹ ᱪᱟᱵᱟ ᱠᱟᱜ ᱞᱮᱭᱟᱭ ᱨᱟᱪᱟ ᱠᱚ ᱫᱟᱜ ᱛᱮ ᱯᱮᱨᱮᱡ ᱟᱠᱟᱱ ᱛᱟᱞᱮᱭᱟ ᱾
ᱚ ᱛᱟᱦᱞᱮ ᱦᱩᱲᱩ ᱠᱚᱯᱮ ᱨᱚᱦᱚᱭ ᱠᱮᱫᱟ ᱥᱮ ᱵᱟᱝᱟ ᱛᱚᱵᱮ?
ᱨᱚᱦᱚᱭ ᱠᱟᱫᱟᱞᱮ ᱟᱫᱚ ᱡᱚᱛᱚᱭ ᱰᱩᱵᱟᱹᱣ ᱠᱟᱫ ᱛᱟᱞᱮᱭᱟ ᱛᱚ ᱟᱫᱚ ᱦᱟᱸᱜ ᱪᱤᱠᱟᱹᱜ ᱠᱟᱱᱟ ᱦᱟᱸᱜ ᱜᱩᱡᱩᱜ ᱠᱟᱱᱟ ᱥᱮ ᱪᱤᱠᱟᱜ ᱠᱟᱱᱟ ᱦᱟᱸᱜ ᱚᱱᱟ ᱦᱩᱲᱩ ᱠᱚᱦᱚᱸ ᱾
ᱚ ᱾ ᱚ ᱟᱪᱷᱟ ᱛᱟᱦᱞᱮ ᱟᱯᱮᱥᱮᱫ ᱫᱚ ᱵᱟᱦᱟᱜ ᱜᱮᱭᱟ ᱯᱮ ᱪᱮᱫᱠᱟ? ᱵᱟᱦᱟ ᱠᱚᱫᱚ ᱛᱤᱱᱟᱹᱜ ᱫᱤᱱ ᱫᱚ ᱵᱟᱦᱟᱜ ᱜᱮᱭᱟ?
ᱯᱮ ᱫᱤᱱ ᱞᱮ ᱵᱟᱦᱟᱜ ᱜᱮᱭᱟ ᱟᱞᱮ ᱫᱚ ᱾
ᱚ ᱪᱮᱫᱞᱮᱠᱟ ᱯᱮ ᱵᱟᱦᱟᱜᱼᱟ ᱟᱯᱮ ᱫᱚ ᱢᱚᱛᱞᱚᱵ ᱪᱮᱫᱞᱮᱠᱟ
ᱢ ᱦᱳᱭ ᱦᱳᱭ ᱤᱭᱟᱹ ᱟᱞᱮ ᱫᱚ ᱢᱟᱱᱮ ᱟᱞᱮᱥᱮᱫ ᱫᱚ ᱥᱟᱨᱡᱚᱢ ᱵᱟᱦᱟ ᱫᱚ ᱵᱟᱹᱱᱩᱜᱼᱟ ᱛᱚ ᱥᱟᱨᱡᱚᱢ ᱫᱟᱨᱮ ᱠᱚᱫᱚ ᱵᱤᱨ ᱠᱚᱫᱚ ᱵᱟᱹᱱᱩᱜᱼᱟ ᱟᱞᱮ ᱥᱮᱱ ᱫᱚ ᱟᱫᱚ ᱚᱱᱟ ᱠᱷᱟᱹᱛᱤᱨ ᱛᱤ ᱤᱭᱟᱹ ᱱᱤᱢ ᱛᱮᱞᱮ ᱵᱟᱦᱟᱜᱼᱟ ᱟᱞᱮᱫᱚ ᱱᱤᱢ ᱥᱟᱠᱟᱢ ᱚᱱᱟ ᱱᱤᱢ ᱵᱟᱦᱟ ᱛᱮ ᱾
ᱚ ᱱᱤᱢ ᱵᱟᱦᱟ ᱛᱮ ᱵᱟᱝ ᱚ ᱚᱱᱟ ᱛᱮᱯᱮ ᱯᱩᱡᱟᱹᱭᱟ ᱾ ᱚᱱᱟ ᱚᱱᱟ ᱚᱱᱟ ᱰᱟᱹᱨ ᱯᱮ ᱞᱟᱜᱟᱭᱟ ᱪᱮᱫ ᱵᱚᱦᱚᱜ ᱨᱮᱫᱚ ᱡᱟᱦᱟ ᱱᱮᱭᱠᱮ ᱮᱢᱚᱜ-ᱟᱭ ᱾
ᱦᱳᱭ ᱚᱱᱟ ᱜᱮᱞᱮ ᱞᱟᱜᱟᱣᱟ ᱾
ᱚ ᱟᱪᱪᱷᱟ᱾
ᱟᱞᱮ ᱥᱮᱱ ᱫᱚ ᱵᱟᱹᱱᱩᱜ-ᱟ ᱛᱚ ᱚᱱᱟ ᱠᱷᱟᱹᱛᱤᱨ ᱾
ᱚ ᱟᱨ ᱵᱚᱸᱜᱟ ᱵᱩᱨᱩ ᱫᱚ ᱪᱮᱫᱠᱟ ᱯᱮ ᱵᱚᱸᱜᱟ ᱵᱩᱨᱩᱭᱟ?
ᱡᱟᱦᱮᱨ ᱨᱮ ᱱᱟᱭᱠᱮ ᱚᱸᱰᱮ ᱠᱷᱚᱱ ᱱᱟᱭᱠᱮ ᱚᱲᱟᱜ ᱠᱷᱚᱱᱟᱞᱮ ᱮᱱᱮᱡ ᱤᱫᱤᱭᱟ ᱾
ᱦᱩᱸ᱾
ᱟᱨ ᱚᱸᱰᱮ ᱪᱟᱞᱟᱣ ᱠᱟᱛᱮ ᱚᱸᱰᱮ ᱚᱱᱟ ᱡᱟᱦᱟᱸ ᱨᱮ ᱵᱟᱦᱟ ᱦᱩᱭᱩᱜ-ᱟ ᱡᱟᱦᱟᱸᱨᱮ ᱯᱩᱡᱟᱹ ᱭᱟᱠᱚ ᱵᱚᱸᱜᱟ ᱭᱟᱠᱚ ᱚᱸᱰᱮ ᱪᱟᱞᱟᱣᱛᱮᱫ ᱯᱩᱡᱟᱹ ᱵᱟᱲᱟ ᱠᱮᱫ ᱜᱤ ᱵᱚᱸᱜᱟ ᱵᱟᱲᱟ ᱠᱮᱫ ᱜᱤ
ᱦᱩᱸ᱾
ᱟᱫᱚ ᱚᱱᱮ ᱚᱱᱟ ᱱᱤᱢ ᱥᱟᱠᱟᱢ ᱠᱚ ᱮᱢᱟ ᱞᱮᱭᱟ ᱾
ᱦᱩᱸ᱾
ᱟᱨ ᱚᱲᱟᱜ ᱚᱲᱟᱜ ᱠᱩ ᱪᱟᱞᱟᱜᱼᱟ ᱡᱟᱸᱜᱟ ᱟᱹᱨᱩᱵ ᱞᱟᱹᱜᱤᱫ ᱾ ᱟᱞᱮᱥᱮᱫ ᱫᱚ ᱚᱱᱠᱟ ᱦᱩᱭᱩᱜ-ᱟ ᱦᱳᱭ ᱢᱟᱱᱮ ᱫᱟᱜ ᱠᱚ ᱫᱩᱞ ᱟᱠᱚᱣᱟ ᱟᱨ
ᱚᱲᱟᱜ ᱚᱲᱟᱜ ᱠᱚ ᱪᱟᱞᱟᱜᱼᱟ ᱟᱨ ᱱᱟᱭᱠᱮ ᱚᱲᱟᱜ ᱫᱚ ᱵᱟᱯᱮ ᱪᱟᱞᱟᱜᱼᱟ ᱡᱟᱸᱜᱟ ᱟᱸᱨᱩᱵ ᱱᱟᱭᱠᱮᱭᱟᱜ ᱠᱟᱴᱟ ᱟᱹᱨᱩᱵ?
ᱱᱟᱭᱠᱮ ᱜᱤ ᱜᱚᱴᱟ ᱟᱛᱩᱭ ᱤᱭᱟᱹᱭᱟ ᱢᱟᱱᱮ ᱪᱟᱞᱟᱜᱼᱟᱭ ᱦᱳᱭ ᱚᱲᱟᱜ ᱚᱲᱟᱜ ᱦᱳᱭ ᱚᱲᱟᱜ ᱚᱲᱟᱜ ᱮ ᱪᱟᱞᱟᱜᱼᱟᱭ᱾ ᱟᱨ ᱡᱟᱸᱜᱟ ᱠᱚ ᱞᱮ ᱟᱹᱨᱩᱵᱤᱭᱟ ᱟᱨ ᱚᱱᱟ ᱱᱤᱢᱵᱟᱦᱟᱭ ᱮᱢᱟᱞᱤᱭᱟ᱾ ᱟᱨ ᱚᱱᱟ ᱫᱚ ᱨᱮᱵᱮᱫ ᱠᱟᱜ ᱦᱩᱭᱩᱜᱼᱟ ᱥᱟᱛᱮ ᱠᱚᱨᱮ᱾ ᱟᱨ ᱟᱯᱮ ᱥᱮᱱ ᱫᱚ ᱚᱠᱟᱞᱮᱠᱟ ᱦᱩᱭᱩᱜᱼᱟ ᱵᱟᱦᱟ ᱠᱚᱫᱚ?
ᱟᱞᱮ ᱥᱮᱫ ᱫᱚ ᱱᱚᱱᱛᱮ ᱫᱚ ᱟᱞᱮ ᱫᱚ ᱥᱟᱨᱡᱚᱢ ᱥᱟᱨᱡᱚᱢ ᱨᱮᱱᱟᱜ ᱚᱱᱟ ᱵᱟᱦᱟ ᱛᱮ ᱜᱮ ᱞᱮ ᱵᱟᱦᱟᱜ ᱜᱮᱭᱟ ᱟᱞᱮᱥᱮᱫ ᱫᱚ᱾ ᱚᱱᱛᱮ ᱫᱚ ᱥᱟᱨᱡᱚᱢ ᱫᱟᱨᱮ ᱠᱚ ᱢᱮᱱᱟᱜᱼᱟ ᱛᱚ ᱱᱚᱛᱮ ᱫᱚ᱾ ᱟᱨ ᱟᱞᱮ ᱥᱮᱫ ᱫᱚ ᱱᱟᱭᱠᱮᱻᱭᱟᱜ ᱚᱲᱟᱜ ᱫᱚ ᱵᱟᱞᱮ ᱪᱟᱜᱼᱟ ᱢᱟᱱᱮ ᱱᱟᱭᱠᱮ ᱫᱚ ᱵᱟᱭ ᱦᱤᱡᱩᱜᱼᱟ ᱟᱞᱮ ᱚᱲᱟᱜ ᱡᱟᱸᱜᱟ ᱩᱲᱚᱜ ᱫᱚ ᱟᱞᱮ ᱜᱮᱞᱮ ᱪᱟᱞᱟᱜ-ᱟ ᱱᱟᱭᱠᱮ ᱚᱲᱟᱜ ᱠᱟᱴᱟ ᱟᱹᱨᱩᱵ ᱟᱨ ᱥᱮᱫᱤᱱ ᱜᱮ ᱫᱟᱜ ᱠᱚᱞᱮ ᱫᱩᱞ ᱡᱩᱱᱟᱜ-ᱟ᱾ ᱥᱮᱫᱤᱱ ᱜᱮ ᱟᱞᱮ ᱫᱚ, ᱢᱟᱱᱮ ᱡᱮᱫᱤᱱ ᱞᱮ ᱵᱚᱸᱜᱟ-ᱵᱩᱨᱩᱭᱟ ᱛᱟᱨ ᱫᱚᱥᱟᱨ ᱫᱤᱱ ᱦᱤᱞᱳᱜ᱾ ᱚᱱᱠᱟ ᱱᱟᱭᱠᱤ ᱚᱲᱟᱜ ᱞᱮ ᱪᱟᱞᱟᱜ-ᱟ᱾ ᱠᱟᱴᱟ ᱠᱚᱞᱮ ᱟᱹᱨᱩᱵ ᱛᱟᱭᱟ ᱱᱟᱭᱠᱤᱭᱟᱜ ᱱᱟᱭᱠᱤ ᱚᱱᱟ ᱵᱟᱦᱟ ᱠᱚᱭ ᱮᱢᱟ ᱞᱮᱭᱟ᱾ ᱵᱟᱦᱟ ᱠᱚ ᱨᱮ ᱨᱮᱵᱮᱫ ᱛᱮ ᱟᱫᱚ ᱚᱱᱮ ᱫᱟᱜ ᱠᱚᱞᱮ ᱫᱩᱞᱟ ᱫᱩᱞ ᱡᱚᱱᱟᱜ-ᱟ᱾ ᱟᱞᱮ ᱵᱟᱥᱠᱮ ᱢᱟᱦᱟ ᱞᱮ ᱯᱟᱞᱚᱱᱟ᱾
ᱚ ᱦᱚᱸ ᱟᱪᱪᱷᱟ ᱟᱨ ᱥᱚᱦᱚᱨᱟᱭ ᱠᱚᱫᱚ ᱦᱩᱭᱩᱜ-ᱟ ᱥᱮ ᱵᱟᱝ?
ᱦᱮᱸ ᱦᱮᱸ ᱥᱚᱨᱦᱟᱭᱚᱜ ᱜᱮᱭᱟ ᱞᱮ ᱥᱚᱨᱦᱟᱭ ᱯᱮ ᱫᱤᱱ ᱜᱮᱞᱮ ᱥᱚᱨᱦᱟᱭᱚᱜᱼᱟ ᱟᱨ ᱟᱯᱮ ᱫᱚ?
ᱟᱞᱮ ᱟᱞᱮ ᱫᱚ ᱢᱚᱬᱮ ᱢᱟᱦᱟ ᱞᱮ ᱥᱚᱨᱦᱟᱭᱚᱜ-ᱟ᱾
ᱚ ᱪᱮᱫ ᱠᱚᱯᱮ ᱪᱤᱠᱟᱹᱭ ᱜᱮᱭᱟ ᱢᱚᱬᱮ ᱢᱟᱦᱟ ᱨᱮᱫᱚ?
ᱢᱟᱱᱮ ᱯᱟᱹᱦᱤᱞ ᱫᱤᱱ ᱫᱚ ᱩᱢ ᱯᱷᱟᱨᱪᱟᱜ ᱟᱞᱮ ᱞᱩᱜᱽᱲᱤ ᱠᱩ ᱥᱟᱯᱷᱟᱭᱟᱠᱚ᱾
ᱦᱩᱸ᱾
ᱤᱱᱟᱹ ᱯᱚᱨᱮ ᱫᱤᱱ ᱫᱚ ᱜᱚᱰ ᱠᱚ ᱪᱟᱞᱟᱜ-ᱟ ᱯᱩᱡᱟᱹᱭᱟᱠᱚ ᱜᱚᱰ ᱨᱮᱠᱚ ᱵᱚᱸᱜᱟᱭᱟ᱾
ᱦᱮᱸ᱾
ᱟᱨ ᱰᱟᱺᱝᱨᱤ ᱠᱚᱠᱚ ᱤᱫᱤ ᱠᱚᱣᱟ ᱟᱨ ᱚᱱᱟ ᱵᱤᱞᱤ ᱠᱚ ᱞᱮᱵᱮᱫ ᱠᱚᱣᱟ᱾
ᱚᱻ᱾
ᱦᱳᱭ ᱟᱨ ᱫᱚᱥᱟᱨ ᱦᱤᱞᱟᱹᱜ ᱫᱚ ᱮᱱᱮᱡ ᱜᱮ ᱛᱮᱥᱟᱨ ᱦᱤᱞᱟᱹᱜ ᱚᱱᱟ ᱜᱟᱹᱭ ᱠᱚᱠᱚ ᱡᱟᱜᱟᱣ ᱠᱚᱣᱟ᱾ ᱜᱚᱲᱟ ᱨᱮ ᱚᱱᱠᱟ ᱚᱱᱠᱟ ᱛᱮᱜᱮ ᱮᱱᱮᱡ ᱥᱮᱨᱮᱧ ᱛᱟᱞᱟ ᱛᱮᱜᱮ ᱟᱫᱚ, ᱪᱟᱵᱟᱜᱼᱟ ᱥᱚᱨᱦᱟᱭ-ᱼ
ᱚ ᱚ ᱚ ᱟᱞᱮ ᱥᱮᱫ ᱫᱚ ᱚ ᱠᱷᱩᱱᱴᱟᱹ ᱫᱚ ᱵᱟᱯᱮ ᱠᱷᱩᱱᱴᱟᱹᱜ-ᱟ?
ᱮᱸ ᱦᱮᱸᱜ ᱠᱷᱩᱱᱴᱟᱹᱣ ᱫᱚ ᱵᱟᱝ ᱵᱤᱞᱤ ᱠᱚ ᱞᱮᱵᱮᱫ ᱦᱚᱪᱚ ᱠᱚᱣᱟ ᱰᱟᱝᱨᱟ᱾
ᱚ,
ᱦᱳᱭ,
ᱚ ᱟᱞᱮ ᱥᱮᱫ ᱫᱚ ᱠᱚ, ᱠᱷᱩᱱᱴᱟᱹᱣ ᱠᱚᱣᱟ ᱟᱞᱮ ᱥᱮᱫ ᱫᱚ ᱢᱚᱬᱮ ᱫᱤᱱ ᱫᱚ ᱵᱟᱞᱮ ᱥᱚᱨᱦᱟᱭᱚᱜᱼᱟ ᱯᱮ ᱫᱤᱱ ᱞᱮ ᱥᱚᱨᱦᱟᱭᱚᱜᱼᱟ ᱢᱟᱱᱮ, ᱩᱢᱩᱜ ᱟᱞᱮ ᱢᱤᱫ ᱫᱤᱱ ᱟᱨ ᱫᱚᱥᱟᱨ ᱫᱤᱱ ᱫᱚᱞᱮ ᱥᱚᱨᱦᱟᱭᱚᱜᱼᱟ᱾ ᱢᱟᱱᱮ ᱰᱟᱺᱜᱽᱨᱤ ᱠᱩᱰᱮ ᱰᱟᱺᱜᱽᱨᱤ ᱦᱚᱞᱮ ᱠᱷᱩᱱᱴᱟᱹᱣ ᱠᱚᱣᱟ ᱟᱫᱚ ᱞᱟᱦᱟ ᱫᱤᱱ ᱫᱚ ᱡᱟᱞ ᱞᱟᱜᱟᱣ ᱢᱟᱞᱮ ᱪᱟᱞᱟᱣ ᱱᱟ ᱪᱟᱞᱟᱣᱮᱱᱟ ᱟᱹᱭᱩᱵ ᱵᱮᱲᱟ ᱟᱨ ᱛᱟᱨ ᱫᱚᱥᱟᱨ ᱫᱤᱱ ᱫᱚ, ᱤᱭᱟᱹ ᱰᱟᱺᱜᱽᱨᱤ ᱞᱮ ᱠᱷᱩᱱᱴᱟᱹᱣ ᱠᱚᱣᱟ ᱢᱟᱴ ᱨᱮᱞᱮ ᱠᱷᱩᱱᱴᱟᱹᱣ ᱠᱚᱣᱟᱼᱟ ᱟᱨ ᱥᱮᱫᱤᱱ ᱜᱮ ᱮᱱᱮᱡ ᱥᱮᱨᱮᱧ ᱦᱩᱭᱩᱜ ᱛᱟᱞᱮᱭᱟ᱾ ᱟᱨ ᱛᱟᱨᱯᱚ ᱨᱮ ᱫᱤᱱ ᱫᱚ ᱵᱟᱥᱠᱮ ᱢᱟᱦᱟ ᱥᱮᱫᱤᱱ ᱫᱚ ᱦᱟᱺᱰᱤ ᱯᱷᱩᱲᱩᱜ ᱠᱚ ᱦᱟᱸᱜ ᱠᱚ ᱫᱚᱦᱚᱭᱟ ᱛᱚ ᱵᱚᱸᱜᱟ-ᱵᱩᱨᱩ ᱥᱟᱨᱮᱡ,
ᱦᱳᱭ ᱦᱟᱺᱰᱤ ᱵᱮᱜᱚᱨ ᱟᱵᱚᱣᱟᱜ ᱪᱮᱫ ᱦᱚᱸ ᱵᱟᱝ ᱦᱩᱭᱩᱜ ᱛᱟᱵᱚᱱᱟ ᱛᱚ᱾
ᱦᱮᱸ ᱥᱟᱱᱟᱢ ᱠᱟᱹᱢᱤ ᱨᱮᱜᱮ ᱦᱟᱺᱰᱤ ᱞᱟᱜᱟᱜ
ᱟᱵᱩᱣᱟᱜ ᱫᱚ ᱦᱟᱺᱰᱤ ᱵᱷᱮᱜᱚᱨ ᱪᱮᱫ ᱦᱚᱸ ᱵᱟᱝ ᱦᱩᱭᱩᱜᱼᱟ᱾
ᱯᱟᱦᱮᱨ ᱠᱚᱫᱚᱢ ᱵᱟᱰᱟᱭᱟ ᱥᱮ ᱵᱟᱝ?
ᱚ ᱚᱱᱟ ᱫᱚ ᱵᱟᱹᱧ ᱵᱟᱲᱟᱭᱟ᱾
ᱦᱳᱭ, ᱟᱨ ᱚᱱᱮ ᱢᱟᱜ ᱢᱚᱬᱮ ᱠᱚ ᱦᱩᱭᱩᱜ ᱫᱚ ᱚᱱᱟ ᱟᱯᱮᱥᱮᱱ ᱦᱩᱭᱩᱜ-ᱟ ᱥᱮ ᱵᱟᱝᱼᱟ?
ᱵᱟᱝ-ᱟ ᱵᱟᱞᱮ ᱢᱚᱲᱮᱜᱼᱟ ᱢᱟᱜ ᱢᱚᱬᱮ ᱟᱞᱮ ᱫᱚ ᱟᱞᱮ ᱥᱮᱫ ᱫᱚ ᱵᱟᱠᱚ ᱢᱟᱜ ᱢᱚᱬᱮᱜ ᱜᱮᱭᱟ ᱢᱟᱱᱮ ᱵᱟᱦᱟ ᱚᱱᱮ ᱵᱟᱦᱟ ᱟᱞᱮ ᱵᱚᱪᱷᱚᱨ ᱜᱮ ᱟᱫᱚ ᱱᱟᱛᱮ ᱫᱚ ᱵᱟᱞᱮ ᱢᱟᱜ ᱢᱚᱬᱮ, ᱟᱯᱮ ᱥᱮᱫ ᱯᱮ ᱢᱟᱜ ᱢᱚᱬᱮ ᱜᱮᱭᱟ?
ᱵᱟᱝ -ᱟ ᱟᱞᱮ ᱥᱮᱱ ᱦᱚᱸ ᱵᱟᱝ ᱦᱩᱭᱩᱜ ᱜᱮᱭᱟ᱾
ᱚ ᱟᱪᱪᱷᱟ,
ᱟᱞᱮᱥᱮᱱ ᱫᱚ ᱚᱱᱟ ᱥᱚᱦᱟᱨᱟᱭ ᱵᱟᱦᱟ ᱥᱟᱠᱨᱟᱛ, ᱚᱱᱟ ᱠᱚᱜᱮ ᱦᱩᱭᱩᱜ ᱜᱮᱭᱟ᱾
ᱪᱮᱫ ᱞᱮᱠᱟ ᱯᱮ ᱥᱟᱠᱨᱟᱛᱟᱜ -ᱟ ᱪᱮᱫ ᱨᱮᱯᱮ ᱯᱤᱴᱷᱟᱹᱭᱟ ᱛᱚᱵᱮ ᱟᱯᱮ ᱫᱚ?
ᱟᱞᱮ ᱥᱮᱫ ᱢᱟ ᱚᱱᱟ ᱥᱟᱨᱡᱚᱢ ᱥᱟᱠᱟᱢ ᱠᱚᱦᱚ ᱵᱟᱹᱱᱩᱜᱼᱟ ᱛᱚ,
ᱦᱮᱸ,
ᱥᱟᱨᱡᱚᱢ ᱫᱟᱨᱮ ᱢᱟ ᱵᱟᱹᱱᱩᱜ ᱜᱮ ᱵᱟᱹᱱᱩᱜᱼᱟ ᱟᱫᱚ ᱚᱱᱟ ᱠᱷᱟᱹᱛᱤᱨ ᱟᱞᱮ ᱫᱚ ᱚᱱᱟ ᱤᱭᱟᱹ ᱛᱟᱞᱮ ᱥᱟᱠᱟᱢᱮᱢ ᱧᱮᱞ ᱟᱠᱟᱫ ᱜᱮᱭᱟ ᱥᱮ?
ᱦᱮᱸ ᱦᱮᱸ᱾
ᱦᱳᱭ ᱚᱱᱟ ᱨᱮᱞᱮ ᱯᱤᱴᱷᱟᱹᱭᱟ ᱚᱱᱟᱨᱮ ᱤᱭᱟᱹᱭᱟᱞᱮ ᱚᱱᱟ ᱦᱚᱞᱚᱝ ᱡᱤᱞ ᱥᱟᱞᱟᱜ ᱮᱢ ᱥᱤᱯᱤ ᱠᱮᱫ ᱜᱮ᱾ ᱚᱱᱟᱨᱮᱢ ᱤᱭᱟᱹ ᱞᱟᱴᱷᱮ ᱠᱮᱫ ᱜᱮ
ᱚ ᱢᱚᱡᱽ ᱜᱮ ᱢᱚᱡᱽ ᱜᱮ, ᱚ ᱢᱚᱸᱡᱽ ᱜᱮ ᱵᱩᱡᱷᱟᱹᱜ ᱜᱮᱭᱟ ᱛᱟᱞᱮ ᱯᱤᱴᱷᱟᱹ ᱨᱮᱱᱟᱜ ᱛᱟᱞᱮ ᱨᱮᱱᱟᱜ ᱯᱤᱴᱷᱟᱹ?
ᱦᱳᱭ ᱟᱹᱰᱤ ᱵᱮᱥ ᱵᱩᱡᱷᱟᱹᱜ ᱟ ᱚᱱᱟ ᱦᱚᱸ ᱟᱞᱮ ᱫᱚ ᱵᱮᱥ ᱜᱮ ᱵᱩᱡᱷᱟᱹᱣ ᱟᱞᱮ᱾ ᱡᱚᱢ ᱦᱮᱣᱟᱭ ᱱᱟᱞᱮ ᱛᱚ ᱮᱸᱰᱮᱠᱷᱟᱱ ᱟᱹᱰᱤ ᱵᱮᱥ ᱞᱮ ᱵᱩᱡᱷᱟᱹᱣ ᱟᱞᱮ ᱫᱚ᱾
ᱚ ᱦᱚ ᱟᱞᱮ ᱥᱮᱫ ᱫᱚ ᱦᱟᱸᱜ ᱚᱱᱠᱟ ᱛᱟᱞᱮ ᱯᱤᱴᱷᱟᱹ ᱨᱮᱫᱚ ᱵᱟᱹᱧ ᱡᱚᱢ ᱟᱠᱟᱫᱟᱼᱟ ᱛᱚ ᱛᱟᱞᱮ ᱥᱟᱠᱟᱢ ᱨᱮ ᱯᱤᱴᱷᱟᱹ ᱫᱚ ᱦᱟᱸᱜ, ᱟᱫᱚ ᱱᱟᱜ ᱵᱟᱹᱧ ᱞᱟᱹᱭ ᱫᱟᱲᱮᱭᱟᱜ ᱠᱟᱱᱟ ᱪᱮᱫ ᱞᱮᱠᱟ, ᱟᱞᱮ ᱢᱟ ᱥᱟᱨᱡᱚᱢ ᱥᱟ ᱥᱟᱠᱟᱢ ᱵᱟᱠᱷᱟᱡ ᱠᱟᱭᱨᱟ ᱥᱟᱠᱟᱢ ᱨᱮᱦᱚᱸ ᱠᱚᱞᱮ ᱯᱤᱴᱷᱟᱹᱭ ᱜᱮᱭᱟᱞᱮ ᱟᱞᱮᱫᱚ ᱢᱟᱡᱷᱮ ᱢᱟᱡᱷᱮ ᱫᱚ᱾ ᱥᱟᱨᱡᱚᱢ ᱥᱟᱠᱟᱢ ᱨᱮᱞᱮ ᱯᱤᱴᱷᱟᱹᱭ ᱜᱮᱭᱟ ᱟᱫᱚ ᱱᱟᱜ ᱛᱟᱞᱮ ᱥᱟᱠ ᱥᱟᱠᱟᱢ ᱨᱮᱱᱟᱜ ᱯᱤᱴᱷᱟᱹ ᱫᱚ ᱦᱟᱜ ᱟᱹᱣᱨᱤᱧ ᱡᱚᱢᱟ᱾
ᱚ ᱟᱪᱪᱷᱟ᱾ ᱛᱚᱵᱮ ᱤᱭᱟᱹ ᱚᱱᱟ ᱤᱭᱟᱹ ᱥᱟᱨᱡᱚᱢ ᱥᱟᱠᱟᱢ ᱨᱮᱫᱚ ᱪᱮᱫ ᱞᱮᱠᱟ ᱠᱚ ᱯᱤᱴᱷᱟᱹᱭ ᱜᱮᱛᱮ?
ᱤᱱᱠᱟᱹᱜᱮ ᱟᱨ ᱥᱟᱨᱡᱚᱢ ᱥᱟᱠᱟᱢ ᱨᱮ ᱯᱟᱛᱲᱟ ᱮᱢ ᱛᱮᱭᱟᱨ ᱠᱮᱜᱼᱟ ᱢᱟᱱᱮ ᱦᱚᱯᱚᱱ ᱦᱚᱯ ᱦᱚᱯᱚᱱ ᱥᱟᱠᱟᱢ ᱛᱚ ᱚᱱᱟ ᱫᱚ᱾ ᱦᱚᱯᱚᱱ ᱦᱚᱯᱚᱱ ᱯᱤᱴᱷᱟᱹ ᱞᱮᱠᱷᱟᱡ ᱫᱚ ᱫᱚ ᱟᱭᱢᱟ ᱯᱤᱴᱷᱟᱹ ᱢᱟ ᱵᱟᱝ ᱦᱩᱭᱩᱜ, ᱵᱚᱞᱮ ᱟᱹᱰᱤ ᱨᱮᱠᱥ ᱥᱚᱢᱚᱭ ᱞᱟᱜᱟᱼᱟ ᱚᱱᱟ ᱠᱷᱟᱹᱛᱤᱨ ᱮ ᱥᱟᱠᱟᱢᱮᱢ ᱨᱚᱜ ᱠᱮᱫᱼᱟ, ᱱᱤᱢ ᱛᱮᱱᱟᱜ ᱛᱮ ᱜᱳᱞ ᱥᱟᱺᱦᱤᱡ᱾ ᱟᱫᱚ ᱤᱱᱟᱹ ᱯᱚᱨᱮ ᱚᱱᱟᱨᱮ ᱚᱱᱟ ᱦᱚᱞᱚᱝ ᱢᱮᱥᱟ ᱡᱤᱞ ᱢᱮᱥᱟ ᱥᱤᱯᱤ ᱠᱟᱛᱮᱫ ᱟᱫᱚ ᱯᱤᱴᱷᱟ ᱠᱮᱜ᱾
ᱦᱮᱸ, ᱟᱨ ᱞᱮᱴᱚ ᱠᱚᱫᱚᱢ ᱵᱟᱲᱟᱭᱟ ᱥᱮ ᱵᱟᱝ? ᱛᱚᱵᱮ ᱟᱢ?
ᱦᱚᱸ ᱦᱚᱸ ᱞᱮᱴᱚ ᱠᱚᱦᱟᱧ ᱵᱟᱲᱟᱭ ᱜᱮᱭᱟ, ᱯᱤᱴᱷᱟᱹ ᱦᱚᱧ ᱵᱟᱲᱟᱭ ᱜᱮᱭᱟ। ᱟᱨ ᱛᱟᱦᱚᱞᱮ ᱟᱯᱮ ᱥᱮᱫ ᱢᱟᱥ ᱥᱟᱨᱡᱚᱢ ᱫᱟᱨᱮ ᱢᱟ ᱦᱟᱸᱜ ᱵᱟᱹᱪᱩᱜ ᱟᱠᱟᱫᱟ ᱛᱟᱦᱚᱞᱮ ᱯᱟᱛᱲᱟᱜ ᱯᱤᱴᱟᱹ ᱦᱚᱸ ᱵᱟᱯᱮ ᱵᱟᱲᱟᱭ, ᱯᱷᱩᱲᱩᱜ ᱠᱚ ᱛᱮᱭᱟᱨ ᱦᱚᱸ ᱵᱟᱯᱮ ᱵᱟᱲᱟᱭ ᱜᱮᱭᱟ ᱛᱚᱵᱮ᱾
ᱵᱟᱞᱮ ᱵᱟᱲᱟᱭᱟ ᱟᱞᱮ ᱢᱟ ᱯᱷᱩᱬᱩᱜ ᱠᱚᱴᱟ᱾ ᱟᱞᱮ ᱢᱟ ᱵᱟᱲᱮ ᱥᱟᱠᱟᱢ
ᱦᱚᱸ᱾
ᱦᱚᱭ ᱚᱱᱟ ᱛᱮᱞᱮ ᱯᱷᱩᱲᱩᱜ ᱜᱮᱭᱟ।
ᱚ ᱵᱟᱲᱮ ᱥᱟᱠᱟᱢ ᱛᱮ ᱯᱷᱩᱲᱩᱜ ᱠᱟᱛᱮᱜ ᱟᱫᱚ ᱤᱭᱟᱹᱭᱟᱯᱮ ᱵᱟᱝ
ᱜᱟ ᱟᱵᱚ ᱢᱟ ᱚᱱᱮ ᱥᱟᱠᱟᱢ ᱛᱮᱜᱮ ᱡᱚᱛᱚ ᱟᱫᱚ ᱚᱱᱟ ᱛᱮᱜᱮᱞᱮ ᱤᱭᱟᱹ ᱵᱟᱲᱟᱭᱟ।
ᱚ ᱛᱟᱦᱚᱞᱮ ᱡᱚ-ᱡᱚᱛᱚ ᱚᱱᱟ ᱵᱟᱨᱲᱮ ᱥᱟᱠᱟᱢ ᱛᱮᱜᱮ ᱯᱮ ᱵᱚᱸᱜᱟ ᱵᱩᱨᱩ ᱠᱚᱯᱮ ᱠᱟᱹᱢᱤ ᱶᱷᱤᱰᱟᱹᱭᱟ ᱵᱟᱝ?
ᱦᱮᱸ ᱦᱮᱸ।
ᱚ ᱛᱟᱦᱚᱞᱮ ᱟᱯᱮ ᱥᱮᱫ ᱫᱚ ᱵᱷᱮᱜᱟᱨ ᱜᱮ ᱵᱟᱝ᱾ ᱟᱫᱚ ᱵᱟᱝ ᱛᱞᱮᱠᱷᱟᱡ
ᱦᱳᱭ ᱟᱞᱮ ᱥᱮᱱ ᱫᱚ ᱵᱟᱹᱱᱩᱜ ᱛᱮ ᱚᱱᱟ ᱠᱷᱟᱹᱛᱤᱨ ᱚᱱᱮ ᱚᱱᱠᱟ।
ᱦᱮᱸ ᱟᱨ ᱱᱮᱛᱟᱨ ᱢᱟ ᱫᱟᱨᱮ ᱯᱟᱞᱦᱟ ᱠᱚᱦᱚᱸ ᱠᱚ ᱢᱟᱜ ᱜᱤᱰᱤ ᱠᱟᱜ ᱠᱟᱱᱟ। ᱫᱟᱨᱮ ᱢᱟᱨᱮ ᱠᱚ ᱡᱷᱚᱛᱚ ᱦᱮᱸ ᱟᱫᱚ ᱚᱱᱟ ᱛᱮᱦᱚᱸ ᱛᱚ ᱠᱚᱢ ᱫᱟᱨᱮ ᱠᱚᱦᱚᱸ ᱠᱚᱢ ᱪᱟᱵᱟᱭᱮᱱᱟ, ᱥᱟᱨᱡᱚᱢ ᱵᱤᱨ ᱠᱚᱦᱚᱸ ᱞᱟᱦᱟ ᱛᱮᱫᱚ ᱫᱚᱢᱮ ᱛᱟᱦᱮᱸ ᱠᱟᱱᱟ ᱜᱚᱴᱟ ᱜᱮ। ᱟᱨ ᱫᱟᱨᱮ ᱠᱚ ᱢᱟᱜ ᱪᱟᱵᱟ ᱠᱟᱛᱮᱫ ᱠᱚ ᱤᱭᱟᱹ ᱪᱟᱵᱟ ᱠᱮᱫᱟ, ᱜᱚᱴᱟ ᱟᱫᱚ ᱵᱤᱞ-ᱰᱤᱝ ᱠᱚ, ᱤᱭᱟᱹ ᱠᱚ ᱟᱭᱢᱟ ᱠᱤᱪᱷᱩ ᱠᱤᱪᱷᱩ ᱠᱚ ᱵᱮᱱᱟᱣ ᱠᱮᱫᱟ ᱥᱮ ᱠᱟᱹᱨᱠᱷᱟᱱᱟ ᱠᱚ᱾ ᱦᱮᱸ ᱠᱟᱹᱨᱠᱷᱟᱱᱟ ᱠᱚ ᱠᱚᱢᱯᱟᱱᱤ ᱠᱚ᱾ ᱟᱭᱢᱟ ᱠᱤᱪᱷᱩ ᱟᱫᱚ ᱪᱤᱠᱟᱹ ᱛᱮ ᱢᱟᱥᱮ ᱟᱫᱚᱢ ᱥᱟᱨᱡᱚᱢ ᱫᱟᱨᱮ ᱠᱚᱫᱚ ᱛᱟᱦᱮᱱᱟ ᱞᱟᱹᱭ ᱵᱤᱱ?
ᱦᱚᱭᱞᱚᱝ ᱠᱚ ᱵᱟᱹᱲᱤᱫᱚᱜ ᱠᱟᱱᱟ ᱚᱱᱟ ᱠᱷᱟᱹᱛᱤᱨ ᱜᱮᱛᱚᱝ᱾
ᱦᱮᱸ ᱵᱟᱠᱷᱟᱡ ᱫᱚ ᱪᱮᱜ ᱮᱢ ᱪᱤᱠᱟᱹᱭᱟ ᱟᱫᱚ᱾
ᱦᱩᱸ᱾
ᱱᱚᱜ-ᱚᱱᱟ ᱠᱷᱟᱹᱛᱤᱨ ᱜᱮᱛᱚ ᱦᱚᱭᱞᱚᱝ ᱠᱚᱦᱚᱸ ᱵᱟᱹᱲᱤᱡ᱾ ᱛᱟᱨᱯᱚᱨ ᱱᱚᱜ-ᱚᱭ ᱱᱮᱛᱟᱨ ᱫᱚ ᱥᱮ ᱫᱚᱢᱮᱞ ᱦᱚ ᱠᱟ ᱨᱩᱣᱟᱹ ᱦᱟᱹᱥᱩ ᱠᱚ ᱧᱟᱧᱟᱢ ᱠᱟᱱᱟ᱾ ᱟᱡᱟᱜ-ᱟᱡᱟᱨ ᱵᱤᱢᱟᱨ ᱠᱚ ᱵᱟᱝ᱾ ᱡᱮᱦᱮᱛᱩ ᱦᱚᱭᱞᱚᱝ ᱵᱟᱹᱲᱤᱡᱚᱜ ᱠᱟᱱᱟ᱾ ᱦᱮᱸ ᱛᱟᱨᱯᱚᱨ ᱱᱚᱜ-ᱚᱭ ᱫᱟᱜ ᱠᱚ ᱦᱚᱸ ᱢᱟᱡᱷᱮ ᱢᱟᱡᱷᱮ ᱫᱚ ᱟᱫᱚ ᱫᱟᱜ ᱥᱩᱫᱩ ᱫᱟᱜ ᱫᱚ ᱵᱤᱨᱤ ᱨᱤᱢᱤᱞ ᱫᱟᱭ ᱛᱚᱵᱮ ᱫᱟᱜ ᱫᱚ ᱵᱟᱭ ᱡᱟᱹᱲᱤᱭᱮᱜᱼᱟ ᱥᱩᱫᱩ ᱦᱩᱰᱩᱨ ᱵᱤᱡᱽᱞᱤᱭᱮᱫᱟᱭ᱾
ᱦᱩᱸ ᱦᱳᱭ ᱦᱳᱭ᱾
ᱟᱫᱚ ᱟᱹᱲᱤ ᱫᱩᱠᱠᱷᱮᱨ ᱵᱤᱥᱚᱭ᱾ ᱟᱫᱚ ᱟᱹᱰᱤ ᱫᱩᱠ ᱟᱱᱟᱴ ᱟᱛᱮᱜ ᱵᱚᱱ ᱟᱫᱚ ᱚᱱᱟ ᱜᱮᱛᱚ ᱢᱟᱱᱮ ᱮᱸᱜ ᱦᱚᱭᱛᱚ ᱵᱚ ᱰᱮᱵᱷᱞᱚᱯᱚᱜ ᱠᱟᱱᱟ ᱵᱚ᱾ ᱦᱳᱭ ᱦᱮᱸ᱾ ᱰᱮᱵᱽᱞᱚᱯᱚᱜ ᱠᱟᱱᱟ ᱵᱚ᱾
ᱨᱮ ᱢᱟᱬᱟᱝ ᱨᱚᱦᱚᱭ ᱢᱮ ᱟᱫᱚ ᱚᱱᱟ ᱫᱚ
ᱦᱮᱸ ᱟᱵᱟᱨ ᱦᱮᱸ ᱦᱮᱸ ᱱᱮᱛᱟᱨ ᱫᱚ ᱟᱵᱟᱨ ᱪᱤᱠᱟᱹᱭ ᱫᱟᱼᱼ ᱠᱚ ᱚ ᱪᱤᱠᱟᱹᱭ ᱫᱟᱠᱚ ᱚᱱᱟ ᱫᱟᱨᱮ ᱠᱚ ᱩᱸᱜ ᱫᱟᱨᱮ ᱚᱱᱟ ᱠᱩ ᱤᱭ ᱫᱟᱨᱮ ᱠᱚᱠᱚ ᱨᱚᱦᱚᱭ ᱫᱟ᱾ ᱮ ᱯᱷᱚᱴᱚ ᱥᱮᱞᱯᱷᱤᱜ ᱠᱟᱱᱟ ᱠᱚ ᱦᱮᱸ ᱵᱟᱝ᱾ ᱟ ᱦᱚ ᱪᱚ ᱯᱳᱥᱴ ᱫᱟᱠᱚ ᱚᱱᱞᱟᱭᱤᱱ ᱠᱚᱨᱮ ᱤᱭᱟᱹ ᱠᱚᱨᱮ ᱣᱟᱴᱼᱼ ᱫᱟᱜ ᱟᱨ ᱫᱟᱨᱮ ᱫᱚ ᱟᱫᱚ ᱵᱟᱠᱚ ᱡᱚ ᱡᱚᱛᱚᱱᱟᱜ ᱠᱟᱱᱟ ᱟᱸ ᱡᱮ ᱤᱱᱟᱹ ᱯᱚᱨᱮ ᱫᱟᱨᱮᱼᱼ ᱨᱮ ᱫᱟᱜ ᱮᱢ ᱞᱟᱜᱟᱜ-ᱟ ᱠᱟᱹᱡ ᱡᱚᱛᱱᱚ ᱞᱟᱜᱟᱜ-ᱟ᱾ ᱟᱫᱚ ᱚᱱᱟ ᱠᱚᱫᱚ ᱵᱟᱠᱚ ᱩᱭᱦᱟᱹᱨ ᱫᱟ᱾
ᱚᱱᱟ ᱠᱚᱫᱚ ᱵᱟᱠᱚ ᱤᱭᱟᱹ ᱣᱟᱜ ᱠᱟᱱᱟ ᱦᱟᱨᱟᱭ ᱱᱟ ᱥᱮ ᱵᱟᱝ ᱦᱟᱨᱟᱭ ᱱᱟ ᱚᱱᱟ ᱠᱚᱫᱚ ᱵᱟᱠᱚ ᱤᱭᱟᱹ ᱣᱟᱜ ᱠᱟᱱᱟ᱾
ᱦᱚᱭ ᱱᱮᱛᱟᱨ ᱢᱟ ᱱᱚᱜ ᱚᱱᱠᱟᱱ ᱡᱩᱜᱽ ᱥᱮᱴᱮᱨ ᱟᱠᱟᱱᱟ ᱦᱮᱸ ᱵᱟᱝ᱾
ᱦᱳᱭ ᱦᱳᱭ᱾
ᱤᱭᱟᱹ ᱨᱮᱱᱟᱜ ᱠᱚ ᱯᱚᱨᱤᱵᱮᱥ ᱠᱚ ᱠᱷᱟᱨᱟᱯ ᱪᱟᱵᱟᱭ ᱱᱟ ᱚᱜ ᱱᱮᱛᱟᱨ ᱢᱟ ᱟᱨᱚᱼᱼ ᱚᱛ ᱦᱟᱥᱟ ᱠᱚᱦᱚᱸ ᱵᱟᱹᱲᱤᱡ ᱪᱟᱵᱟᱜ ᱠᱟᱱᱟ ᱡᱮᱦᱮᱛᱩ ᱮ ᱪᱟᱥᱼᱵᱟᱥ ᱨᱮ ᱱᱮᱛᱟᱨ ᱢᱟ ᱟᱭᱢᱟ ᱞᱮᱠᱼᱼ ᱠᱟᱞ ᱥᱟᱨ ᱠᱚ ᱦᱮᱸ ᱵᱟᱝ ᱟ ᱭᱩᱨᱤᱭᱟ ᱠᱚ ᱪᱮᱫ ᱠᱚᱪᱚᱼᱼ
ᱪᱟᱥᱮᱜ-ᱟ᱾
ᱦᱮᱸ ᱚᱱᱟ ᱠᱚ ᱞᱟᱜᱟᱣᱟᱜ ᱠᱟᱱᱟ ᱥᱮ᱾
ᱦᱩᱸ᱾
ᱛᱟᱯᱚᱨ ᱚᱛ ᱦᱟᱥᱟ ᱠᱚᱦᱚᱸ ᱱᱤᱛᱚᱜ ᱫᱚ ᱯᱷᱟᱴᱟᱜ ᱠᱟᱱᱟ ᱫᱚᱢᱮᱭ ᱥᱤᱛᱩᱝ ᱫᱟᱭ ᱥᱤᱛᱩᱝ ᱦᱚᱸ ᱵᱟᱹᱲᱼᱼ ᱛᱤ ᱪᱟᱞᱟᱣ ᱠᱟᱱᱟ ᱱᱮᱛᱟᱨ ᱢᱟ ᱫᱚᱢᱮ ᱥᱤᱛᱩᱝ ᱠᱟᱱᱟ ᱛᱟᱦᱮᱸ ᱨᱮᱦᱚᱸ ᱵᱟᱝ ᱜᱟᱱᱚᱜ ᱠᱟᱱᱟ᱾
ᱛᱟᱦᱮᱸ ᱜᱮ ᱵᱟᱝ ᱜᱟᱱᱚᱜ ᱠᱟᱱᱟ ᱚᱲᱟᱜ ᱨᱮᱫᱚ ᱛᱟᱣ ᱵᱟᱢ ᱛᱟᱦᱮᱸ ᱫᱟᱲᱤᱜ-ᱟ ᱱᱮᱛᱟᱨᱟᱜ ᱥᱤᱛᱩᱝ ᱫᱚ᱾
ᱛᱟᱸᱦᱮ ᱫᱟᱲᱮᱭᱟᱜ-ᱟ ᱫᱟᱨᱮ ᱵᱩᱴᱟᱹ ᱨᱮᱦᱚᱸ ᱫᱟᱨᱮ ᱦᱚᱸ ᱵᱟ᱾ ᱵᱩᱴᱟᱹ ᱨᱮᱦᱚᱸ ᱞᱚᱞᱚ ᱱᱮᱛᱟᱨ ᱢᱟ ᱦᱚᱭ ᱞᱚᱞᱚ ᱜᱮ ᱦᱚᱭ ᱫᱟᱭ᱾
ᱦᱩᱸ᱾
ᱤᱱᱟᱹᱜ ᱦᱟᱨᱠᱮᱛ ᱛᱤᱱᱟᱹᱜ ᱫᱩᱠ ᱠᱟᱛᱮᱜ ᱠᱚ ᱪᱟᱞᱟᱜ ᱠᱟᱱᱟ ᱢᱟᱥᱮ ᱦᱟᱯᱮᱱ ᱫᱤᱱ ᱪᱤᱫ ᱪᱚᱝ ᱦᱩᱭᱩᱜ ᱛᱟᱵᱚᱱᱟ᱾ ᱟᱨᱦᱚᱸ ᱟᱨ ᱫᱚᱥ ᱯᱚᱱᱫᱽᱨᱚ ᱵᱚᱪᱷᱚᱨ ᱯᱚᱨᱮ ᱫᱚ ᱟᱨ ᱦᱚᱸ ᱛᱤᱱᱟᱹᱜ ᱪᱚᱭ ᱥᱤᱛᱩᱝ᱾
ᱦᱟᱸ ᱛᱤᱱᱟᱹᱜ ᱪᱚ ᱦᱟᱨᱠᱮᱛ ᱨᱮᱵᱩᱱ ᱛᱟᱦᱮᱱᱟ ᱦᱟᱸᱜ᱾ ᱟᱵᱩ ᱫᱚ ᱥᱮᱫᱟᱭ ᱦᱚᱲ ᱞᱮᱠᱟ ᱫᱚ ᱩᱱᱟᱹᱜ ᱫᱤᱱ ᱫᱚ ᱦᱟᱸᱜ ᱵᱟᱵᱚᱱ ᱵᱟᱧᱪᱟᱜ-ᱟ᱾
ᱦᱮᱸ ᱦᱮᱸ ᱩᱱᱟᱹᱜ ᱫᱤᱱ ᱫᱚ ᱪᱤᱠᱟᱹ ᱛᱮᱢ ᱵᱟᱧᱪᱟᱜ-ᱟ ᱱᱚᱜ-ᱚᱭ ᱱᱮᱛᱟᱨ ᱢᱟᱼᱼ ᱡᱚᱛᱚᱱᱟᱜ ᱨᱮᱜᱮ ᱥᱟᱨ ᱠᱚ ᱵᱤᱥ ᱠᱚ ᱪᱮᱜ ᱠᱚᱪᱚ ᱠᱚ ᱮᱢᱟ ᱦᱟᱜ ᱠᱟᱱᱟ᱾ ᱡᱚᱢᱟᱜ ᱠᱚᱨᱮᱱ ᱮᱱᱛᱷᱮᱜ ᱞᱚᱜᱚᱱ ᱦᱟᱨᱟᱜ ᱠᱷᱟᱹᱛᱤᱨ᱾ ᱛᱟᱦᱚᱞᱮ ᱟᱫᱚ ᱡᱟ ᱯᱩᱥᱴᱤ ᱛᱮ ᱦᱟᱨᱟᱜ-ᱟ ᱚᱱᱟ ᱜᱮᱛᱚ ᱵᱟᱝ ᱦᱩᱭᱩᱜ ᱠᱟᱱᱟ᱾ ᱛᱟᱦᱚᱞᱮ ᱚᱱᱟ ᱠᱚᱵᱚ ᱡᱚᱢ ᱫᱟ ᱛᱟᱦᱚᱞᱮ ᱦᱚᱲᱢᱚ ᱠᱷᱚᱛᱤᱭᱮᱜ ᱛᱟᱵᱚᱱᱟᱭ ᱫᱚᱢᱮ᱾ ᱯᱟᱞᱮ ᱟᱨᱚ ᱫᱤᱱᱼᱼ ᱪᱤᱠᱠᱟᱛᱮᱢ ᱵᱟᱧᱪᱟᱜᱼᱟ ᱛᱚᱵᱮ ᱨᱩᱣᱟᱹ ᱦᱟᱹᱥᱩ ᱟᱡᱟᱨ ᱵᱮᱵᱟᱨᱛᱚ ᱵᱟᱹᱲᱛᱤᱜ ᱠᱟᱱᱟ ᱥᱮ᱾ ᱛᱟᱦᱮ ᱡᱳ ᱨᱮ ᱱᱟᱜ ᱪᱚᱞᱞᱤᱥ ᱯᱚᱧᱪᱟᱥ ᱵᱚᱪᱷᱚᱨ ᱠᱷ ᱵᱟᱧᱪᱟᱜᱼᱟ ᱟᱫᱚ ᱵᱟᱵᱚ ᱵᱟᱧᱪᱟᱜᱼᱟ ᱱᱮᱛᱟᱨ ᱫᱚ᱾
ᱦᱳᱭ ᱟᱵᱚ ᱫᱚ ᱟᱫᱚ ᱵᱟᱵᱚᱱ ᱵᱟᱧᱪᱟᱜᱼᱟ ᱥᱮᱫᱟᱭ ᱨᱮᱱ ᱵᱩᱲᱦᱤ ᱠᱚ ᱡᱮᱢᱚᱱ ᱟᱹᱰᱤ ᱫᱤᱱ ᱠᱚ ᱵᱟᱧᱪᱟᱜ ᱠᱟᱱ ᱛᱟᱦᱮᱸᱫᱱᱟ᱾
ᱦᱮᱸ ᱢᱤᱫᱥᱚ ᱵᱚᱪᱷᱚᱨ ᱵᱟᱝ ᱢᱤᱢᱤᱫ ᱜᱚᱴᱟᱝ ᱦᱮᱸ ᱫᱚ᱾ ᱟᱨ ᱱᱮᱛᱟᱨ ᱫᱚ ᱚᱠᱟᱨᱮ ᱫᱤᱥᱟᱹ ᱵᱩᱪᱷᱟᱹᱣᱟ᱾ ᱵᱟᱝ ᱵᱟᱝ ᱟᱟᱦᱞᱮᱫᱚ ᱟᱫᱚ ᱠᱚ ᱜᱚᱡ ᱪᱟᱵᱟᱭᱮᱱᱟ ᱦᱟᱲᱟᱢ ᱵᱩᱰᱦᱷᱤ ᱠᱚᱫᱚ ᱱᱤᱛᱚᱜ ᱫᱚᱫᱚ ᱵᱟᱹᱪᱩᱜ ᱟᱠᱟᱫ ᱠᱚᱣᱟ ᱚᱱᱠᱟ ᱫᱚ᱾
ᱚ
ᱦᱳᱭ᱾ ᱟᱫᱚ ᱱᱚᱜᱼᱚᱭ ᱟᱫᱚ ᱱᱮᱛᱟᱨ ᱢᱟ ᱫᱚᱢᱮ ᱩ ᱨᱮᱜᱛᱚ ᱵᱷᱮᱡᱟᱞ ᱡᱤᱱᱤᱥ᱾ ᱪᱤᱠᱠᱟᱛᱮᱢ ᱵᱟᱧᱪᱟᱜᱼᱟ ᱡᱚᱢ ᱟᱫᱚ ᱵᱟᱢ ᱡᱚᱢ ᱨᱮᱦᱚᱸ ᱵᱟᱢ᱾ ᱜᱩᱡᱩᱜ ᱟᱢ ᱟᱨ ᱡᱚᱢ ᱠᱟᱛᱮ ᱨᱮᱦᱚᱸ ᱵᱩᱡᱩᱜᱼᱟ ᱯ ᱛᱮᱜᱮᱢᱩᱡᱼᱟ᱾ ᱚᱱᱟ ᱜᱮᱛᱚ ᱚᱠᱟ ᱠᱷᱚᱱ ᱚᱠᱟᱨᱮ ᱫᱤᱱ ᱥᱮᱴᱮᱨ ᱮᱱᱟ᱾ ᱛᱤᱱᱟᱹᱜ ᱠᱤᱪᱷᱩ ᱧᱮᱞ ᱦᱩᱭᱩᱜᱼᱟ ᱵᱟᱝ?
ᱪᱮᱫ ᱠᱤᱪᱷᱩ ᱵᱚᱱ ᱧᱮᱞᱟ ᱦᱟᱸᱜᱼᱼ
ᱦᱮᱸ ᱟᱭᱢᱟ ᱠᱤᱪᱷᱩ ᱧᱮᱞ ᱦᱩᱭᱩᱜᱼᱟ᱾ ᱪᱮᱫ ᱮᱢ ᱪᱤᱠᱟᱹᱭᱟ ᱟᱫᱚᱢ ᱡᱟᱱᱟᱢ ᱟᱠᱟᱱᱟ ᱨᱟ ᱯᱩᱨᱤ ᱨᱮ ᱡᱚᱛᱚᱱᱟᱜ ᱜᱮ ᱧᱮᱞ ᱠᱟᱛᱮᱢ ᱜᱩᱡᱩᱜᱼᱟ᱾ ᱦᱮᱸ ᱵᱟᱝ ᱦᱮᱸ᱾
ᱟᱨ ᱥᱮᱫᱟᱭ ᱫᱚ ᱢᱟᱱᱮ ᱰᱟᱠᱛᱟᱨ ᱴᱷᱮᱱ ᱦᱚᱸ ᱵᱟᱠᱚ ᱪᱟᱞᱟᱜ ᱠᱟᱱ ᱛᱟᱦᱮᱱᱟᱼᱼ ᱨᱮᱦᱮᱫ ᱨᱟᱱ ᱠᱚᱛᱮ ᱚᱱᱟ ᱤᱭᱟᱹ ᱪᱮᱫ ᱠᱚ ᱡᱚᱢ ᱛᱮᱪᱚ ᱠᱚ ᱢᱚᱡᱚᱜ ᱠᱟᱱᱟᱼᱼ ᱛᱟᱦᱮᱱᱟ ᱟᱨ ᱟᱵᱚ ᱫᱚ ᱱᱮᱛᱟᱨ ᱫᱚ ᱰᱟᱠᱛᱟᱨ ᱴᱷᱮᱱ ᱦᱫᱟ ᱱᱚᱣᱟ ᱮᱱᱦᱚᱸ ᱵᱟᱵᱚᱱ ᱵᱮᱥᱚᱜᱼᱟ᱾ ᱠᱟᱱᱟ ᱵᱮᱥ ᱜᱮ᱾
ᱥᱮᱫᱟᱭ ᱦᱟᱱᱟ ᱱᱟ ᱨᱮ ᱦᱮᱫ ᱠᱚᱛᱮ ᱵᱟᱝᱼᱼ ᱚᱱᱟ ᱠᱚ ᱡᱚᱢ ᱠᱟᱛᱮᱫ ᱜᱮᱼᱼ ᱨᱩᱣᱟᱹ ᱦᱟᱹᱥᱩ ᱠᱚᱠᱚ ᱵᱮᱥᱮᱫ ᱛᱟᱠᱚ ᱛᱟᱦᱮᱸᱫ ᱟᱨ ᱱᱮᱛᱟᱨ ᱢᱟ ᱢᱟᱨᱟᱝ ᱢᱟᱨᱟᱝ ᱰᱟᱠᱛᱟᱨᱼᱼ ᱪᱟᱞᱟᱜ ᱠᱟᱱ ᱨᱮᱦᱚᱸ ᱨᱩᱟᱹᱥᱩᱮ ᱵᱟᱝ ᱪᱟᱞᱟᱜ ᱠᱟᱱ ᱛᱟᱵᱳᱱᱟ᱾
ᱦᱳᱭ᱾
ᱦᱩᱸ ᱟᱭᱢᱟ ᱱᱚᱼᱱᱚᱝᱠᱟᱼᱼ ᱚᱱᱠᱟ ᱦᱟᱨᱠᱮᱛ ᱟᱛᱮᱜ ᱵᱚ ᱢᱮᱱᱟᱜ ᱵᱚᱱᱟ ᱵᱟᱝ? ᱛᱟᱦᱚᱞᱮ ᱟᱢ ᱫᱚ ᱪᱮᱫ?
ᱤᱧ ᱫᱚ ᱪᱮᱫ ᱫᱚ ᱦᱚ ᱵᱟᱝ ᱤᱧ ᱫᱚ ᱡᱚᱛᱚᱧ ᱠᱚᱢᱯᱞᱤᱤᱴ ᱟᱠᱟᱟᱜᱼᱟ ᱮᱢ ᱮ ᱠᱚ ᱟᱫᱚ ᱱᱤᱛᱚᱜ ᱫᱚᱼᱼ ᱜᱤᱫᱽᱨᱟᱹ ᱠᱩᱧ ᱯᱟᱲᱦᱟᱣ ᱵᱟᱲᱟ ᱠᱚᱣᱟ ᱚᱱᱟ ᱴᱤᱭᱩᱥᱚᱱ᱾